ᱦᱟᱞᱳ
ᱡᱚᱦᱟᱨ ᱜᱤ
ᱦᱮᱸ ᱡᱚᱦᱟᱨ ᱜᱮ
ᱪᱮᱫ ᱠᱚᱯᱮ ᱪᱮᱠᱟᱭᱮᱫ ᱠᱟᱱᱟ ᱱᱤᱛᱚᱜ ᱫᱚ?
ᱱᱤᱛᱳᱜ ᱱᱚᱜᱼᱚᱭ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ᱾ ᱟᱯᱮ ᱫᱚ?
ᱟᱞᱮ ᱦᱚᱸᱞᱮ ᱡᱚᱢ ᱥᱟᱹᱛ ᱵᱟᱲᱟ ᱠᱟᱛᱮᱫ ᱞᱮ ᱫᱩᱲᱩᱵ ᱵᱟᱲᱟ ᱣᱟᱠᱟᱱᱟ।
ᱫᱟᱜ ᱮ ᱡᱚᱨᱚᱭᱮ ᱫᱟ ᱚᱱᱛᱮ?
ᱱᱚᱛᱮ ᱫᱚ ᱫᱟᱜ ᱵᱟᱭ ᱡᱟᱹᱲᱤ ᱣᱟᱞᱮ ᱠᱟᱱᱟ ᱱᱤᱛᱚᱝ ᱫᱚ, ᱫᱟᱜ ᱮ ᱛᱷᱤᱨ ᱧᱚᱜ ᱟᱠᱟᱫ ᱫᱚ ᱨᱮᱢᱤᱞᱤ ᱠᱟᱜᱼᱟᱭ ᱧᱤᱫᱟᱹ ᱥᱮᱫ ᱠᱚ ᱛᱮ ᱫᱟᱜ ᱮᱠᱷᱟᱱ ᱫᱚ ᱦᱟᱸᱜ ᱮ ᱫᱟᱜᱟᱭ
ᱚ ᱟᱞᱮ ᱥᱮᱫ ᱫᱚᱭ ᱡᱚᱨᱚᱭᱮᱫ ᱜᱮᱭᱟ।
ᱟᱨ ᱡᱷᱚᱛᱚ ᱦᱚᱲ ᱱᱟᱯᱟᱭ ᱜᱮ ᱢᱮᱱᱟᱜ ᱯᱮᱭᱟ ᱛᱚ?
ᱦᱮᱸ
ᱟᱨ ᱚᱱᱛᱮ ᱫᱚ ᱛᱟᱦᱚᱞᱮ ᱦᱩᱲᱩ ᱠᱚ ᱨᱚᱦᱚᱭ ᱠᱚᱫᱚ ᱦᱩᱭ ᱵᱟᱲᱟ ᱣᱟᱠᱟᱱᱟ ᱥᱮ ᱵᱟᱝ?
ᱦᱚᱸᱜᱼᱚᱭ ᱦᱩᱲᱩ ᱠᱚᱫᱚ ᱨᱚᱦᱚᱭ ᱪᱟᱞᱟᱜ ᱠᱟᱱᱟ।
ᱚ
ᱪᱟᱞᱟᱜ ᱠᱟᱱᱟ ᱟᱨᱦᱚᱸ ᱛᱚᱞᱟ ᱜᱤᱰᱤ ᱠᱚ ᱦᱚᱸ ᱵᱟᱠᱤ ᱦᱚᱸ ᱢᱮᱱᱟᱜ ᱜᱮᱭᱟ। ᱢᱟᱱᱮ ᱡᱟᱦᱟᱸ ᱠᱚᱨᱮ ᱫᱟᱜ ᱞᱟᱜᱟᱣ ᱠᱟᱱᱟ ᱟᱨ ᱠᱤ ᱚᱱᱟ ᱠᱚᱫᱚ ᱨᱚᱦᱚᱭ ᱦᱩᱭᱩᱜ ᱠᱟᱱᱟ।
ᱟᱞᱮ ᱱᱚᱛᱮ ᱡᱚᱛᱚᱜᱮ ᱞᱟᱦᱟᱭ ᱱᱟᱞᱮ ᱟᱞᱮ ᱫᱚ ᱨᱚᱦᱚᱭ ᱵᱟᱲᱟ ᱥᱟᱹᱛ ᱦᱩᱭ ᱱᱟ ᱱᱚᱛᱮ ᱫᱚ। ᱱᱚᱛᱮ ᱫᱚ ᱞᱟᱦᱟ ᱠᱷᱚᱱᱮ ᱫᱟᱜ ᱮ ᱠᱟᱱ ᱛᱟᱦᱮᱱᱟᱭ ᱥᱮ ᱟᱫᱚ ᱚᱱᱟ ᱫᱟᱜ ᱡᱟᱣᱨᱟ ᱵᱟᱲᱟ ᱟᱠᱟᱱ ᱛᱟᱦᱮᱸᱱᱟ ᱱᱚᱛᱮ ᱞᱟᱦᱟ ᱨᱮᱜᱤ ᱨᱚᱦᱚᱭ ᱠᱚ ᱦᱩᱭ ᱵᱟᱲᱟᱭᱮᱱᱟ ᱱᱚᱛᱮ ᱫᱚ ᱟᱨᱦᱚᱸ ᱢᱚᱴᱚᱨ ᱠᱚ ᱢᱮᱱᱟᱜ-ᱟ। ᱥᱮᱨᱢᱟ ᱫᱟᱜ ᱡᱩᱫᱤ ᱵᱟᱭ ᱡᱟᱹᱲᱤ ᱣᱟᱞᱮᱠᱷᱟᱡ ᱫᱚ ᱢᱚᱴᱚᱨ ᱫᱟᱜ ᱠᱚᱛᱮ ᱤᱭᱟᱹ ᱠᱟᱛᱮᱫ ᱜᱮᱞᱮ ᱨᱚᱦᱚᱭᱮᱫ ᱠᱟᱱᱟ ᱱᱚᱛᱮ ᱫᱚ। ᱛᱚ ᱟᱯᱮ ᱚᱱᱛᱮ ᱫᱚ ᱤᱭᱤ ᱴᱮᱠᱴᱚᱨ ᱛᱮᱯᱮ ᱥᱤ ᱦᱚᱪᱚᱭᱮᱫ ᱠᱟᱱᱟ ᱥᱮ ᱪᱮᱫ ᱛᱮᱯᱮ ᱥᱤ ᱦᱚᱪᱚᱭᱮᱫᱟ ᱚᱱᱛᱮ ᱫᱚ?
ᱟᱞᱮ ᱴᱟᱠᱴᱟᱨ ᱜᱮ ᱢᱟᱱ ᱱᱮᱛᱟᱨ ᱢᱟ ᱰᱟᱹᱝᱨᱤ ᱠᱚ ᱵᱟᱹᱱᱩᱜ ᱠᱚᱣᱟ। ᱟᱞᱮ ᱫᱚ ᱦᱚᱸᱜᱼᱚᱭ ᱵᱟᱹᱭᱦᱟᱹᱲ ᱠᱟᱹᱴᱤᱡ ᱠᱟᱹᱴᱤᱡ ᱫᱟᱜ ᱞᱟᱜᱟᱣ ᱟᱠᱟᱱᱟ ᱚᱱᱟ ᱠᱚᱞᱮ ᱨᱚᱦᱚᱭ ᱮᱫᱟ। ᱟᱨ ᱜᱷᱩᱴᱩ ᱠᱚᱫᱚ ᱦᱟᱱᱮ ᱠᱮᱱᱮᱞ ᱫᱟᱜ ᱵᱟᱝ ᱦᱮᱡ ᱞᱮᱠᱷᱟᱱ ᱟᱞᱮ ᱫᱚ ᱵᱟᱞᱮ ᱨᱚᱦᱚᱭ ᱫᱟᱲᱮᱜ ᱮᱠᱷᱚᱱ। ᱵᱟᱹᱞᱤ ᱫᱤᱥᱚᱢ ᱢᱤᱱᱤ ᱵᱟᱹᱱᱩᱜᱼᱟ ᱩᱱᱟᱹᱜ ᱥᱟᱯᱞᱟᱭ ᱟᱨᱠᱤ।
ᱛᱟᱦᱚᱞᱮ ᱰᱟᱦᱟᱨ ᱠᱚ ᱨᱮᱭᱟᱜ ᱵᱮᱵᱚᱥᱛᱷᱟ ᱫᱚ ᱢᱚᱸᱡᱽ ᱜᱤ ᱛᱟᱯᱮᱭᱟ ᱥᱮ?
ᱪᱮᱫ?
ᱰᱟᱦᱟᱨ ᱠᱚ ᱨᱮᱭᱟᱜ ᱵᱮᱵᱚᱥᱛᱟ ᱰᱟᱦᱟᱨ ᱠᱚ ᱫᱚᱠᱟᱱ ᱠᱩ ᱥᱩᱨ ᱥᱩᱨ ᱛᱮ ᱢᱮᱱᱟᱜ ᱟᱠᱟᱫᱟ?
ᱦᱮᱸ ᱫᱚᱠᱟᱱ ᱥᱩᱨ ᱢᱮᱱᱟᱜ-ᱟ।
ᱟᱨ ᱰᱟᱦᱟᱨ ᱵᱮᱵᱚᱥᱛᱟ?
ᱚᱱᱟ ᱦᱚᱸ ᱢᱮᱱᱟᱜᱼᱟ।
ᱛᱟᱦᱚᱞᱮ ᱢᱟ ᱵᱷᱟᱞᱤ ᱜᱮᱭᱟ ᱚᱱᱛᱮ ᱫᱚ।
ᱦᱮᱸ ᱟᱯᱮ ᱫᱚ ᱵᱤᱨ ᱫᱤᱥᱚᱢ ᱥᱮ ᱢᱟᱱᱮ ᱪᱮ ᱠᱟ ᱵᱩᱨᱩ ᱫᱤᱥᱚᱢ?
ᱟᱞᱮ ᱫᱚ ᱵᱤᱨ ᱵᱩᱨᱩ ᱫᱤᱥᱚᱢ ᱦᱚᱸ ᱵᱟᱝ ᱠᱟᱱ ᱛᱟᱞᱮᱭᱟ ᱟᱞᱮ ᱫᱚ ᱮᱠᱮᱱ ᱪᱟᱹᱥᱤ ᱠᱷᱮᱛ ᱜᱤᱨᱟᱹᱥ ᱫᱤᱥᱚᱢ ᱠᱟᱱᱟ ᱟᱞᱮ ᱫᱚ। ᱢᱟᱱᱮ ᱢᱤᱫ ᱜᱷᱟᱲᱤ ᱞᱟᱹᱜᱤᱫ ᱦᱚᱸ ᱚᱱᱟ ᱠᱷᱮᱛ ᱫᱚ ᱢᱟᱱᱮ ᱯᱷᱟᱸᱠᱟ ᱵᱟᱠᱚ ᱫᱚᱦᱚᱭᱟ। ᱱᱤᱛᱚᱜ ᱡᱟᱦᱟᱸᱢ ᱞᱟᱜᱟᱣ ᱠᱮᱫᱟ, ᱚᱱᱟ ᱨᱟᱠᱟᱵ ᱛᱚᱨᱟ ᱜᱮ ᱡᱮᱢᱚᱱ ᱥᱤᱭᱮᱫ ᱟᱨ ᱡᱟᱦᱟ ᱱᱟᱜ ᱞᱟᱜᱟᱣ ᱨᱮᱭᱟᱜ ᱛᱟᱦᱮᱱ ᱠᱷᱟᱡ ᱜᱮ ᱠᱚ ᱞᱟᱜᱟᱣᱟ ᱱᱚᱛᱮ ᱫᱚ। ᱦᱮᱸ ᱱᱚᱛᱮ ᱫᱚ ᱥᱮᱨᱢᱟ ᱦᱚᱭ ᱫᱟᱜ ᱟᱞᱮ ᱠᱟᱱᱟᱭ ᱚᱱᱠᱟ ᱜᱮᱥᱮ, ᱥᱚᱢᱚᱭ ᱢᱚᱛᱚᱱ ᱨᱮ। ᱛᱟᱨᱯᱚᱨᱮ ᱡᱚᱛᱚ ᱜᱮ ᱪᱟᱥ ᱫᱚ ᱦᱩᱭᱩᱜᱚᱜ ᱠᱟᱱᱟ। ᱟᱯᱮ ᱚᱱᱛᱮ ᱡᱚᱸᱰᱨᱟ ᱠᱚ ᱦᱩᱭ ᱵᱟᱲᱟᱜ ᱜᱮᱭᱟ ᱡᱚᱱᱰᱨᱟ ᱠᱚᱼᱼ ᱢᱟᱹᱨᱤᱪ ᱠᱚ ᱥᱮ ᱡᱟᱦᱟᱸ ᱱᱟᱜ ᱠᱤ ᱥᱚᱵᱽᱡᱤ ᱠᱚ ᱨᱚᱦᱚᱭ ᱞᱮᱠᱷᱷᱟᱡᱼᱼ ᱨᱚᱦᱚᱭᱮᱫ ᱠᱟᱱ ᱜᱮᱭᱟ ᱯᱮ?
ᱥᱚᱵᱽᱡᱤ ᱠᱚ ᱵᱚᱞᱛᱮ ᱜᱮᱞᱮᱼᱼ ᱟᱹᱞᱩ ᱠᱚᱞᱮ ᱨᱚᱦᱚᱭᱟ, ᱟᱹᱞᱩ ᱠᱚ, ᱠᱩᱸᱫᱽᱨᱤ ᱠᱚ, ᱯᱚᱴᱚᱞ ᱠᱚᱼᱼ ᱛᱟᱨᱯᱚᱨ ᱟᱫᱚ ᱱᱤᱛᱼᱼ ᱱᱤᱛᱚᱜ ᱫᱚ ᱱᱚᱜᱼᱚᱭ ᱵᱟᱹᱭᱦᱟᱹᱲ ᱠᱚ ᱦᱩᱲᱩ ᱠᱚᱞᱮ ᱤᱨ ᱨᱮ ᱤᱭᱟᱹ ᱛᱚᱞᱼᱼ ᱪᱮᱫ ᱪᱚᱧ ᱞᱟᱹᱭᱟ ᱢᱟᱱᱮ, ᱨᱚᱦᱚᱭ ᱨᱟᱠᱟᱵ ᱞᱮᱠᱷᱟᱱ ᱜᱮ ᱟᱫᱚ ᱠᱟᱟᱨᱞᱟ ᱠᱚᱞᱮ ᱨᱚᱦᱚᱭᱟ ᱟᱨᱠᱤ ᱾
ᱦᱮᱸ ᱦᱮᱸ ᱦᱮᱸ ᱱᱚᱛᱮ ᱫᱚᱞᱮ ᱨᱚᱦᱚᱭ ᱵᱟᱲᱟ ᱠᱟᱜᱼᱟ ᱥᱚᱵᱽᱡᱤ ᱚᱲᱟᱜ ᱨᱮ ᱡᱚᱢ ᱞᱟᱹᱜᱤᱫ ᱛᱮᱫᱚ ᱾ ᱠᱟᱨᱞᱟ ᱜᱩ ᱦᱚᱞᱮ ᱞᱟᱜᱟᱣ ᱠᱟᱫᱟ ᱾ ᱱᱤᱛᱚᱜ ᱢᱟ ᱢᱟᱹᱨᱤᱪ ᱨᱮᱭᱟᱜ ᱦᱚᱸ ᱫᱟᱢ ᱵᱟᱲᱦᱟᱣ ᱟᱠᱟᱱᱟ ᱡᱮᱦᱮᱛᱩ ᱱᱤᱛᱚᱜ ᱰᱩᱵᱟᱹᱣ ᱠᱟᱜᱼᱟ ᱥᱮ ᱡᱟᱜᱜᱟ ᱡᱟᱭᱜᱟ ᱛᱮ ᱾ ᱟᱫᱚ ᱰᱩᱵᱟᱹᱛᱮ ᱜᱚᱡ ᱵᱟᱲᱟᱣ ᱟᱠᱟᱱ ᱛᱟᱠᱚᱣᱟ ᱠᱚ ᱫᱟᱨᱨ ᱠᱚ ᱟᱫᱚᱼᱼ ᱠᱷ ᱠᱚᱣᱟᱜ ᱵᱟᱧᱪᱟᱣ ᱠᱷᱟᱱ ᱩᱱᱟᱹᱜ ᱫᱚ ᱱᱤᱛᱚᱜ ᱫᱚ ᱟᱹᱰᱤ ᱰᱷᱮᱨ ᱰᱷᱮᱨ ᱫᱟᱢ ᱛᱮ ᱟᱹᱠᱷᱨᱤᱧᱚᱜ ᱠᱟᱱᱟ ᱾ ᱟᱨ ᱡᱮᱴᱟ ᱠᱚ ᱜᱚᱜ ᱦᱚᱪᱚᱭᱮᱫ ᱠᱚᱣᱟ ᱦᱚᱲ ᱠᱚ ᱩᱱᱠᱩ ᱦᱚᱸ ᱢᱟᱱᱮᱼᱼ
ᱢᱟᱱᱮ, ᱢᱟᱱᱮ ᱚᱲᱟᱜ ᱩᱛᱩ ᱡᱚᱢ ᱞᱟᱹᱜᱤᱫ ᱥᱮ ᱟᱠᱷᱨᱤᱧ ᱞᱮᱠᱟ ᱞᱟᱹᱜᱤᱫ ᱦᱚᱸ ᱾
ᱟᱠᱷᱨᱤᱧ ᱞᱮᱠᱟ ᱞᱟᱹᱜᱤᱫ ᱛᱮᱦᱚᱸ ᱠᱚ ᱨᱚᱦᱚᱭ ᱵᱟᱲᱟ ᱟᱠᱟᱜᱼᱟ ᱢᱟᱹᱨᱤᱪ ᱠᱚᱫᱚ ᱾
ᱦᱮᱸ ᱦᱮᱸ ᱾
ᱡᱚᱱᱰᱨᱟ ᱠᱚᱫᱚᱞᱮ ᱨᱟᱠᱟᱵ ᱵᱟᱲᱟ ᱠᱮᱫᱟ ᱡᱚᱱᱰᱨᱟ ᱨᱟᱠᱟᱵ ᱠᱟᱛᱮ ᱢᱟᱹᱨᱤᱪ ᱠᱚᱼᱼ ᱞᱟᱜᱟᱣ ᱵᱟᱲᱟ ᱜᱮ ᱟᱫᱷᱟ ᱟᱠᱟᱫ ᱨᱟᱠᱟᱵ ᱥᱟᱹᱛ ᱵᱟᱲᱟ ᱠᱟᱛᱮᱫ ᱜᱮ ᱱᱚᱜᱼᱚᱭ ᱫᱚ ᱤᱭᱟᱹ ᱦᱩᱲᱩ ᱠᱚ ᱨᱚᱦᱚᱭᱮᱫ ᱠᱟᱱᱟ ᱾
ᱚᱸ
ᱟᱫᱚ ᱡᱚᱛᱚ ᱦᱚᱲᱟᱜ ᱫᱚ ᱵᱟᱝ ᱠᱚ ᱨᱚᱦᱚᱭ ᱥᱟᱹᱛ ᱟᱠᱟᱫᱟ ᱠᱤᱪᱷᱩ ᱠᱤᱪᱷᱩ ᱦᱚᱲ ᱫᱚᱞᱮ ᱨᱚᱦᱚᱭ ᱥᱟᱹᱛ ᱵᱟᱲᱟ ᱠᱮᱫᱟᱞᱮ ᱾
ᱟᱪᱪᱷᱟ ᱾ ᱟᱞᱮ ᱱᱚᱛᱮ ᱫᱚ ᱠᱤᱪᱷᱩ ᱠᱤᱪᱷᱩ ᱦᱚᱲ ᱠᱚ ᱨᱚᱦᱚᱭᱮᱫᱟ ᱢᱟᱱᱮ ᱡᱷᱚᱛᱚ ᱦᱚᱲ ᱫᱚ ᱵᱟᱝ ᱟᱨᱠᱤ ᱾
ᱦᱮᱸ ᱦᱮᱸ ᱟᱯᱮ ᱫᱚ ᱡᱚᱛᱚ ᱦᱚᱲ ᱜᱮᱠᱚ ᱨᱚᱦᱚᱭᱟ ᱟᱫᱚ ᱚᱱᱮ ᱞᱟᱦᱟ ᱛᱟᱭᱚᱢᱚᱜ ᱠᱟᱱᱟ ᱞᱮ ᱾ ᱟᱨ ᱚᱱᱟ ᱫᱚ ᱩᱱᱠᱩᱫᱚ ᱫᱮᱨᱤ ᱧᱚᱜ ᱛᱮᱠᱚ ᱤᱭᱟᱹᱭᱮᱫᱟ ᱚᱱᱟ ᱦᱤᱥᱟᱹᱵᱽ ᱛᱮ ᱾
ᱟᱞᱮ ᱢᱟ ᱟᱨᱚ ᱛᱚᱞᱟ ᱜᱮ ᱛᱚᱞᱟ ᱨᱮᱼᱼ ᱜᱟᱺᱰᱤ ᱜᱮ ᱢᱟᱱᱮ ᱦᱩᱲᱩ ᱜᱤᱰᱤᱜᱮ ᱟᱨᱦᱚᱸ ᱵᱟᱹᱠᱤ ᱢᱮᱱᱟᱜ ᱛᱟᱞᱮᱭᱟ ᱾ ᱦᱩᱲᱩ ᱠᱚ ᱵᱟᱞᱮ ᱜᱤᱰᱤ ᱫᱟᱲᱮ ᱠᱟᱣᱫᱟ ᱵᱷᱟᱹᱛᱟᱹᱲᱤ ᱨᱮᱦᱚᱸ ᱾ ᱟᱨ ᱦᱚᱜᱼᱚᱭ ᱫᱟᱜ ᱤᱫᱤᱭᱮᱫ ᱜᱮ ᱛᱟᱦᱞᱮ ᱟᱪᱷᱟᱲᱟ ᱦᱩᱭᱩᱜᱼᱟ ᱾
ᱚ
ᱥᱮᱭ ᱥᱟᱱ ᱵᱚᱸᱜᱟ ᱚᱨᱫᱷᱮᱠ ᱚᱨᱫᱷᱮᱠ ᱥᱮᱫ ᱛᱮᱞᱮ ᱨᱚᱦᱚᱭᱟ ᱥᱟᱱ ᱵᱷᱟᱫᱚᱨ ᱾
ᱦᱮᱸ ᱦᱮᱸ ᱡᱟᱦᱟᱸ ᱱᱚᱜᱼᱚᱭ ᱨᱚᱦᱚᱭ ᱥᱟᱹᱛ ᱵᱟᱲᱟᱜᱼᱼ ᱚᱱᱟ ᱢᱩᱪᱟᱹᱫᱚᱜ ᱠᱟᱱᱟ ᱛᱮᱵᱮ ᱱᱤᱛᱚᱜ ᱫᱚ ᱵᱟᱜᱟᱱ ᱠᱚᱨᱮ ᱜᱮ ᱠᱟᱹᱢᱤ ᱠᱚᱫᱚ ᱦᱩᱭ ᱵᱟᱲᱟᱜ ᱠᱟᱱ ᱛᱟᱞᱮᱭᱟ ᱾
ᱪᱮᱫ ᱠᱟᱹᱢᱤ ᱦᱩᱭᱩᱜ ᱠᱟᱱᱟ?
ᱪᱟᱭ ᱵᱟᱜᱟᱱ ᱨᱮ ᱠᱟᱹᱢᱤ ᱱᱤᱛᱚᱝ ᱫᱚ ᱵᱷᱟᱹᱜᱤ ᱦᱮᱱᱟᱜ ᱠᱷᱟᱞᱤ ᱟᱨ ᱵᱟᱠᱷᱟᱡ ᱫᱚ ᱦᱩᱲᱩ ᱠᱚᱫᱚ ᱨᱚᱦᱚᱭ ᱵᱟᱲᱟ ᱫᱚ ᱦᱩᱭ ᱥᱟᱹᱛ ᱮᱱᱟ ᱾ ᱪᱟ ᱵᱟᱜᱟᱱ ᱨᱮ ᱠᱟᱴᱤ ᱥᱤᱫ ᱠᱚᱼᱼ ᱪᱷᱚᱰᱱᱤ ᱠᱚ ᱦᱩᱭᱩᱜ ᱠᱟᱱᱟ ᱚᱱᱟ ᱠᱚᱼᱼ
ᱚᱸ
ᱟᱨᱚ ᱚᱲᱟᱜ ᱠᱚᱨᱮ ᱫᱚ ᱥᱚᱵᱽᱡᱤ ᱠᱚᱫᱚᱞᱮ ᱞᱟᱜᱟᱣ ᱠᱟᱜᱼᱟ ᱵᱷᱤᱱᱰᱤ ᱠᱚᱼᱼ ᱠᱟᱨᱞᱟ ᱠᱚ, ᱜᱷᱟᱜᱽᱨᱟ ᱠᱚ, ᱟᱯᱮ ᱠᱚ ᱯᱮ ᱞᱟᱜᱟᱣ ᱠᱟᱜᱼᱟ ᱚᱱᱟ ᱠᱩ?
ᱵᱟᱝ ᱟᱞᱮ ᱫᱚ ᱚᱱᱠᱟᱱᱟᱜ ᱫᱚ ᱵᱟᱝ ᱜᱷᱟᱸᱝᱽᱨᱟᱴᱟᱝᱽᱨᱟ ᱵᱟ ᱦᱚᱛᱚᱫ ᱠᱚ ᱠᱚᱸᱰᱦᱷᱟᱟ ᱠᱚ ᱠᱚᱸᱰᱷᱟ ᱠᱚ ᱨᱚᱦᱚᱭ ᱜᱮᱭᱟ ᱱᱚᱛᱮ ᱫᱚ ᱾ ᱦᱚᱛᱚᱫ ᱠᱚᱸᱰᱷᱟ ᱡᱷᱤᱸᱜᱟᱹ ᱾
ᱚᱱᱟ ᱠᱚᱦᱚᱸᱞ ᱞᱮ ᱞᱟᱜᱟᱣ ᱠᱟᱜᱼᱟ ᱦᱩᱭᱤᱨ ᱵᱟᱲᱟ ᱟᱠᱟᱱ ᱛᱟᱞᱮᱭᱟ ᱾ ᱟᱫᱚ ᱟᱹᱰᱤ ᱪᱮᱛᱟᱱ ᱪᱮᱛᱟᱱ ᱨᱮ ᱥᱮ, ᱟᱞᱮᱫ ᱫᱚ ᱩᱛᱛᱚᱨ ᱫᱤᱱᱟᱡᱯᱩᱨ ᱚᱭᱮᱥᱴ ᱵᱮᱝᱜᱚᱞ ᱛᱮᱞᱮ ᱯᱟᱲᱟᱜ ᱠᱟᱱᱟ ᱾
ᱚ, ᱟᱪᱪᱷᱟ,
ᱟᱨ ᱟᱯᱮ ᱚᱱᱛᱮ ᱫᱚ ᱪᱮᱫ ᱯᱟᱲᱟᱜ ᱠᱟᱱᱟ? ᱟᱮ ᱢᱟ ᱵᱮᱮᱥᱴ ᱵᱮᱜᱚᱞ ᱨᱮ ᱜ ᱱᱚᱠᱟᱨ ,
ᱦᱮᱸ ᱦᱮᱸ ᱦᱮᱸ ᱟᱨ ᱤᱭᱟᱹ ᱚᱱᱮ, ᱚᱱᱮ ᱪᱟ ᱵᱟᱜᱟᱱ ᱠᱚᱢ ᱞᱟᱹᱭᱮᱫ ᱫᱚ ᱚᱱᱟ ᱪᱟ ᱵᱟᱜᱟᱱ ᱥᱚᱨ ᱠᱚᱨᱮ ᱜᱮ?
ᱦᱮᱸ ᱦᱮᱸ ᱠᱷᱮᱛ ᱠᱷᱮᱛ ᱛᱮᱜᱮ ᱢᱮᱱᱟᱜ ᱟᱠᱟᱫᱟ ᱪᱟ ᱵᱟᱜᱟᱱ ᱫᱚ ᱾
ᱢᱟᱱᱮ ᱛᱤᱱᱟᱹᱜ ᱛᱤᱱᱟᱹᱜ ᱫᱩᱨᱚᱛᱛᱚ ᱛᱟᱯᱮᱭᱟ ᱟᱯᱮ ᱴᱷᱮᱱ ᱠᱷᱚᱱ?
ᱟᱞᱮ ᱴᱷᱮᱱ ᱠᱷᱚᱡ ᱫᱚ ᱟᱹᱰᱤ ᱯᱷᱮᱰ ᱨᱮᱜᱮ ᱢᱮᱱᱟᱜᱼᱟ ᱢᱟᱱᱮ ᱟᱞᱮ ᱚᱲᱟᱜ ᱠᱩᱸᱰᱟᱹᱢ ᱠᱩᱸᱰᱟᱹᱢ ᱛᱮᱜᱮ ᱢᱮᱱᱟᱜᱼᱟ᱾
ᱚᱻ
ᱢᱟᱱᱮ ᱛᱟᱞᱟᱮ ᱦᱮᱸᱱᱟᱜ ᱞᱮᱭᱟ ᱟᱞᱮ ᱫᱚ ᱾
ᱟᱸᱪᱪᱷᱟ, ᱛᱟᱦᱚᱞᱮ ᱚᱱᱟ ᱚᱱᱟ, ᱢᱟᱱᱮ ᱚᱱᱟ ᱠᱚᱫᱚ ᱪᱤᱫᱠᱟᱱ ᱡᱟᱭᱜᱟ ᱠᱟᱱᱟ ᱢᱟᱱᱮ ᱪᱮᱫ?
ᱥᱚᱸᱢᱚᱛᱚᱞ ᱜᱮᱭᱟ ᱱᱚᱛᱮ ᱫᱚ ᱾ ᱡᱚᱛᱚ ᱪᱟᱥ ᱜᱤ ᱦᱩᱭᱩᱜᱚᱜ ᱠᱟᱱᱟ ᱡᱟᱹᱥᱛᱤ ᱜᱤ ᱞᱟᱦᱟ ᱛᱮᱫᱚ ᱦᱩᱲᱩ ᱾ ᱩᱱᱠᱩᱸ ᱨᱚᱦᱚᱭ ᱵᱟᱲᱟᱭᱮᱫ ᱠᱟᱱ ᱛᱟᱦᱮᱱᱟ ᱱᱤᱛᱚ ᱦᱳᱲᱩ ᱠᱩ ᱩᱴᱷᱟᱹᱣ ᱵᱟᱲᱟ ᱠᱟᱛᱮᱜ, ᱦᱚᱲ ᱱᱟᱹᱭ ᱨᱮᱦᱚᱸ ᱞᱟᱵᱷ ᱠᱚ ᱧᱮᱞᱮᱫ ᱠᱟᱱᱟ ᱛᱚᱵᱮ ᱱᱟᱹ ᱠᱚᱦᱚᱸ ᱠᱚ ᱞᱟᱜᱟᱣᱮᱫ ᱠᱟᱱᱟ ᱠᱚ ᱚᱱᱟ ᱦᱤᱥᱟᱹᱵ ᱛᱮ, ᱠᱚ ᱨᱚᱦᱚᱭᱮᱫ ᱠᱟᱱᱟ ᱚᱠᱚᱭ ᱚᱠᱟᱴᱟᱜ ᱨᱮ ᱞᱟᱵᱷ ᱠᱚ ᱵᱩᱡᱷᱟᱹᱣ ᱫᱟ ᱩᱱᱠᱩᱫᱚ ᱚᱱᱟ ᱜᱮᱠᱚ ᱚᱦᱚᱭᱮᱫᱟ, ᱡᱮᱢᱚᱱ ᱠᱟᱫᱚᱢ ᱠᱚᱫᱚ ᱟᱱᱟᱨᱚᱥ ᱛᱮᱦᱚᱸ ᱞᱟᱵᱷ ᱠᱚ ᱤᱠᱟᱹᱣᱫᱟ ᱠᱟᱨᱚᱱ ᱢᱤᱫᱴᱮᱡ, ᱟᱱᱟᱨᱚᱥ ᱜᱮ ᱟᱨ ᱛᱤᱥ ᱴᱤᱱᱟᱹᱜ ᱜᱟᱱ ᱫᱟᱢ ᱛᱮ ᱟᱹᱠᱷᱨᱤᱧᱼᱟ᱾ ᱛᱤᱨᱤᱥ ᱴᱟᱠᱟ ᱯᱚᱭᱛᱨᱤᱥ ᱴᱟᱠᱟ ᱚᱱᱟ ᱠᱟᱹᱴᱤᱡ ᱠᱟᱹᱴᱤᱡ ᱡᱚ ᱫᱟᱢ ᱜᱮ ᱛᱟᱦᱮ ᱞᱮᱠᱷᱟᱱ ᱦᱚᱸ, ᱩᱱᱤ ᱦᱚᱲᱢᱟ ᱟᱨᱦᱚᱸ ᱰᱮᱲ ᱰᱮᱲ ᱥᱟᱹᱭᱴ ᱴᱟᱠᱟ ᱢᱤᱫᱴᱟᱝ ᱛᱮ ᱚᱱᱠᱟᱱ ᱫᱟᱢ ᱛᱮᱠᱚ ᱟᱹᱷᱨᱤᱧᱮᱫ ᱠᱟᱱᱟ ᱚᱱᱟ ᱞᱟᱹᱜᱤᱫ ᱞᱟᱵᱷ ᱦᱩᱭᱩᱜ ᱠᱟᱱ ᱛᱟᱠᱚᱣᱟ ᱚᱱᱟ ᱠᱚᱦᱚᱸ ᱠᱚ ᱨᱚᱦᱚᱭᱮᱫ ᱠᱟᱱᱟ ᱱᱚᱛᱮ ᱫᱚ ᱟᱱᱟᱨᱚᱥ ᱠᱚ ᱾
ᱚ ᱟᱨ ᱤᱭᱟᱹ ᱠᱟᱸ ᱠᱟᱱᱴᱷᱟᱲ ᱠᱚ ᱵᱟᱹᱱᱩᱜᱼᱟ ᱚᱱᱛᱮ ᱫᱚ?
ᱱᱚᱛᱮ ᱠᱟᱱᱴᱷᱟᱲ ᱦᱮᱱᱟᱜᱼᱟ ᱞᱤᱪᱩ ᱠᱚ ᱢᱮᱱᱟᱜ ᱟᱠᱟᱫᱟ ᱩᱞ, ᱩᱞ ᱟᱨᱚᱸ ᱢᱟᱛᱠᱚᱢ ᱦᱚᱸ ᱢᱮᱱᱟᱜ ᱟᱠᱟᱫᱟ ᱯᱟᱯᱤᱛᱟ,
ᱟᱪᱪᱷᱟ ᱟᱪᱪᱷᱟ ᱤᱭᱟᱹ ᱢᱟᱛᱠᱚᱢ ᱠᱚ ᱟᱯᱮ ᱫᱚᱯᱮ ᱛᱮᱠᱮ ᱤᱭᱟᱹ ᱞᱟᱴᱷᱮ ᱵᱟᱲᱟᱭ ᱜᱮᱭᱟ?
ᱵᱟᱝ ᱾ ᱮᱱᱠᱟᱹᱜ ᱜᱮ ᱦᱟᱞᱟᱝ ᱠᱟᱛᱮ ᱞᱮ ᱫᱚᱦᱚ ᱠᱟᱛᱮ ᱞᱮ ᱨᱚᱦᱚᱲ ᱵᱟᱲᱟ ᱠᱟᱜ ᱠᱟᱱᱟᱞ ᱦᱟᱺᱰᱤ ᱵᱟᱠᱷᱨᱟ ᱛᱮ ᱾ ᱯᱚᱨᱚᱵᱽ ᱠᱚ ᱢᱟᱱᱮ ᱡᱮᱢᱚᱱ ᱠᱤ ᱟᱵᱚᱣᱟᱜ ᱯᱚᱨᱚᱵᱽ ᱠᱚ ᱦᱩᱭᱩᱜᱚᱸᱜ ᱠᱟᱱᱟ ᱵᱟᱦᱟ ᱥᱚᱦᱚᱨᱟᱭ ᱠᱚ ᱾ ᱩᱱ ᱜᱷᱟᱹᱲᱤᱡ ᱦᱟᱺᱰᱤ ᱫᱚᱦᱚᱭ ᱦᱩᱭᱩᱜᱚᱸᱜ ᱠᱟᱱᱟ ᱾ ᱴᱩᱸᱠᱩᱡ ᱦᱟᱺᱰᱤ ᱟᱫᱚ ᱚᱱᱟ ᱴᱩᱸᱠᱩᱡ ᱦᱟᱺᱰᱤ ᱨᱮᱫᱚ ᱚᱱᱟ ᱠᱚᱞᱮ ᱢᱮᱥᱟᱞᱟᱜ ᱠᱟᱱᱟ ᱾ ᱟᱫᱚ ᱟ ᱱᱟᱥᱮᱭᱟᱜ ᱢᱚᱸᱡᱽ ᱜᱮ ᱚᱱᱟ ᱨᱮᱱᱟᱜ ᱥᱚᱸᱲᱚᱢ ᱠᱚ ᱢᱚᱸᱡᱽ ᱜᱤ ᱵᱩᱡᱟᱹᱜᱼᱟ ᱾
ᱦᱟᱺᱰᱤ,
ᱵᱩᱡᱷᱟᱹᱜ ᱠᱟᱱᱟ ᱩᱱᱠᱩ ᱠᱚ ᱢᱮᱱᱟ ᱟᱹᱰᱤ ᱢᱚᱸᱡᱽ ᱟᱹᱠᱟᱹᱜ ᱠᱟᱱᱟ ᱾ ᱟᱞᱮ ᱯᱟᱹᱣᱨᱟ ᱠᱚ ᱵᱟᱞᱮ ᱫᱚᱦᱚᱭ ᱜᱮᱭᱟ ᱦᱟᱺᱰᱤ ᱴᱩᱠᱩᱡ ᱦᱟᱺᱰᱤ ᱾
ᱯᱮ ᱫᱚᱦᱚᱭᱟ ᱥᱮ ᱯᱩᱹᱣᱟᱨᱳ ᱯᱮ ᱫᱚᱦᱚᱭᱟ ᱚᱱᱟ ᱠᱚ ᱫᱚ?
ᱚᱱᱟ ᱫᱚ ᱦᱟᱺᱰᱤ ᱨᱤᱜᱤ
ᱦᱟᱺᱰᱤ ᱨᱮᱜᱮ
ᱦᱮᱸ ᱚᱱᱟ ᱨᱟᱹᱱᱩ ᱥᱚᱝᱜᱮ ᱛᱮ ᱢᱮᱥᱟᱞ ᱦᱩᱭᱩᱜ ᱠᱟᱱᱟ
ᱦᱮᱸ ᱦᱮᱸ ᱦᱮᱸ
ᱚᱱᱟᱫᱚ ᱨᱟᱹᱱᱩ ᱟᱨ ᱚᱱᱟ ᱠᱚ ᱚᱱᱟ ᱡᱮ ᱫᱟᱠᱟ ᱤᱥᱤᱱᱚᱜ ᱠᱮᱱ ᱵᱳᱱ ᱦᱟᱺᱰᱤ ᱫᱚᱦᱚᱭ ᱵᱟᱠᱷᱨᱟ
ᱨᱟᱹᱱᱩ ᱫᱟᱠᱟ ᱟᱨ ᱤᱭᱟᱹ
ᱚᱱᱟ ᱢᱟᱛᱠᱚᱢ ᱡᱮᱴᱟᱢ ᱨᱚᱦᱚᱲ ᱠᱟᱜ ᱠᱟᱱ ᱦᱮᱸ
ᱦᱮᱸ
ᱨᱚᱦᱚᱲ ᱠᱟᱜ ᱦᱩᱭᱩᱜᱚᱜ ᱠᱟᱱᱟ ᱥᱤᱛᱩᱝ ᱜᱷᱟᱹᱲᱤᱡ ᱨᱮ ᱦᱟᱸᱞᱟᱝ ᱠᱟᱛᱮᱫ ᱟᱫᱚ ᱚᱱᱟ ᱨᱚᱦᱚᱲ ᱠᱚ ᱠᱟᱱ ᱱᱟᱠᱤ ᱱᱟᱥᱮᱭᱟᱜ
ᱚᱱᱟ ᱦᱟᱹᱲᱤ ᱫᱚᱠᱚ ᱫᱩᱞᱟ ᱟᱥᱮ ᱯᱮ ᱪᱟᱞᱟᱭᱟ ᱯᱮ
ᱵᱟᱞᱤ ᱪᱟᱞᱟᱭᱟ ᱫᱩᱞ ᱟᱞᱮ
ᱫᱩᱞᱟᱯᱮ ᱨᱮᱸᱡᱮᱫ ᱛᱩᱫᱟᱹ ᱮᱸᱡᱮᱫ ᱟᱯᱮ
ᱦᱮᱸ ᱦᱮᱸ ᱦᱮᱸ ᱨᱮᱸᱡᱮᱫᱽ ᱦᱩᱭᱩᱜ-ᱟ
ᱚ ᱟᱨ ᱤᱭᱟᱹ ᱞᱟ. ᱭᱫᱤ
ᱪᱮᱛᱟᱱ ᱨᱮ ᱟᱫᱚ ᱵᱟᱴᱤ ᱛᱮ ᱤᱭᱟᱹ ᱠᱟᱛᱮᱫ ᱩᱰᱩᱠ ᱦᱩᱭᱩᱜ-ᱟ
ᱢᱟᱱᱮ ᱟᱫᱚᱧ ᱞᱟᱹᱭᱫᱟ ᱢᱟᱛᱠᱚᱢ ᱠᱚ ᱢᱮᱱᱟᱜ ᱟᱛᱚ ᱤᱭᱟᱹ ᱢᱟᱛᱠᱚᱢ ᱫᱟᱠᱟᱭ ᱜᱮᱭᱟ ᱯᱮ
ᱵᱟᱞᱮ ᱫᱟᱠᱟᱭ ᱜᱮᱭᱟ ᱱᱚᱛᱮ ᱫᱚ ᱵᱟᱞᱮ ᱡᱚᱢ ᱵᱟᱲᱟ ᱟᱠᱟᱫᱟ ᱚᱱᱠᱟ ᱠᱟᱛᱮᱫ ᱫᱚ
ᱢᱟᱱᱮ ᱟᱫᱣᱟ ᱪᱟᱣᱞᱮ ᱟᱛᱮ ᱢᱟᱛᱠᱚᱢ ᱟᱛᱮᱜ ᱠᱚ ᱫᱟᱠᱟᱭ ᱜᱮᱭᱟ ᱛᱚ
ᱦᱮᱸ ᱦᱮᱸ ᱟᱯᱚᱨᱮ ᱫᱚ ᱯᱟᱥᱮᱡ ᱠᱚ ᱫᱟᱠᱟᱭᱮᱫ ᱠᱟᱱᱟ ᱟᱞᱮ ᱱᱚᱰᱮ ᱫᱚ ᱚᱠᱚᱭ ᱵᱟᱞᱮ ᱧᱮᱞ ᱵᱟᱲᱟ ᱟᱠᱟᱫ ᱠᱚᱣᱟ ᱥᱮ ᱵᱟᱠᱚ ᱵᱟᱰᱟᱭ ᱤᱭᱟᱹ ᱥᱮᱫᱟ ᱠᱚ ᱥᱮ ᱵᱟᱠᱚ ᱚᱱᱠᱟᱭ
ᱟᱨ ᱚᱱᱮ ᱪᱮᱫ ᱠᱚ ᱞᱟᱹᱭᱟ ᱢᱟᱛᱠᱚᱢ ᱡᱚᱡᱚ ᱫᱟᱨᱮ ᱠᱚ ᱢᱮᱱᱟᱜ-ᱟ ᱟᱯᱮ ᱥᱮᱫ
ᱦᱮᱸ ᱡᱚᱡᱚ ᱫᱟᱨᱮ ᱠᱚᱦᱚᱸ ᱢᱮᱱᱟᱜ ᱟᱠᱟᱫᱟ
ᱟᱨ ᱟᱞᱮ ᱡᱚᱡᱚ ᱡᱟᱝ ᱟᱛᱮ ᱤᱭᱟᱹ ᱢᱟᱛᱠᱚᱢ ᱢᱟᱱᱮ ᱠᱚ ᱥᱩᱡᱟ ᱟᱨᱠᱤ ᱤᱭᱟᱹ ᱫᱟᱞ ᱠᱟᱜ-ᱟ ᱠᱚ ᱞᱟᱹᱭ ᱠᱚ ᱯᱟᱛ ᱛᱟ ᱞᱟᱦᱟᱨᱮᱢ ᱫᱟᱞ ᱠᱟᱜ-ᱟ ᱥᱩᱜᱟᱹ ᱪᱷᱟᱲᱟ ᱜᱤᱲᱤᱜ-ᱟ ᱟᱫᱚ ᱚᱱᱟ ᱠᱚ ᱫᱚᱦᱚ ᱠᱟᱜ ᱛᱮ ᱟᱫᱚ ᱠᱚ ᱤᱭᱟᱹᱭᱟ ᱢᱟᱛᱠᱚᱢ ᱠᱚ ᱛᱤᱠᱤᱭᱟ ᱢᱟᱛᱠᱚᱢ ᱟᱛᱮᱜ ᱠᱚᱢ ᱡᱚᱡᱚ ᱡᱟᱝ ᱚᱱᱠᱟᱱᱟᱜ ᱠᱚ ᱠᱚᱨᱟᱣ ᱵᱟᱲᱟᱭ ᱜᱮᱭᱟ
ᱱᱚᱛᱮ ᱛᱚ ᱚᱱᱠᱟ ᱵᱟᱠᱚ ᱠᱚᱨᱟᱣᱮᱫ ᱠᱟᱱᱟ
ᱚ
ᱟᱯᱮ ᱚᱱᱛᱮ ᱫᱚ ᱛᱟᱞᱮ ᱫᱟᱨᱮ ᱠᱚ ᱢᱮᱱᱟᱜ ᱜᱮᱭᱟ ᱥᱮ ᱠᱷᱤᱡᱩᱨ ᱫᱟᱨᱮ ᱠᱚ
ᱠᱷᱤᱡᱩᱨ ᱛᱟᱞᱮ ᱢᱮᱱᱟᱜ-ᱟ ᱦᱟᱸᱜ
ᱱᱚᱛᱮ ᱦᱚᱸ ᱫᱚ ᱵᱟᱹᱱᱩᱜ ᱟᱠᱟᱫᱟ ᱚᱱᱟ ᱠᱚᱫᱚ ᱟᱨᱠᱷᱟᱱ ᱫᱚ ᱵᱟᱠᱤ ᱵᱟᱫᱽ ᱡᱚᱛᱚ ᱫᱟᱨᱮ ᱠᱚᱜᱮ ᱢᱮᱱᱟᱜ-ᱟ ᱱᱚᱛᱮ ᱫᱚ
ᱚ ᱠᱷᱤᱡᱩᱨ ᱟᱨ ᱛᱟᱞᱮ ᱜᱮ ᱵᱟᱹᱱᱩᱜ-ᱟ
ᱚᱱᱟ ᱠᱚ ᱫᱚ ᱠᱷᱤᱡᱩᱨ ᱟᱨ ᱛᱟᱞᱮ ᱫᱟᱨᱮ ᱩᱱᱟᱹᱜ ᱧᱮᱞᱚᱜ ᱛᱮᱦᱚᱸ ᱵᱟᱢ ᱧᱮᱞ ᱧᱟᱢᱟ ᱟᱨ ᱮ ᱞᱟᱱ ᱫᱚ ᱵᱟᱹᱱᱩᱜ ᱟᱠᱟᱫᱟ ᱚᱱᱟ ᱟᱞᱮᱥᱮᱫ ᱫᱚ
ᱚ ᱛᱟᱦᱚᱞᱮ ᱛᱟᱞᱮ ᱵᱤᱞᱤ ᱦᱚᱸᱛᱚ ᱵᱟᱯᱮ ᱡᱚᱢ ᱵᱟᱲᱟ ᱟᱠᱟᱫᱟ
ᱚᱱᱟ ᱫᱚ ᱚᱱᱮ ᱵᱟᱡᱟᱨ ᱠᱚᱨᱮ ᱵᱟᱦᱨᱮ ᱠᱷᱚᱱᱟᱜ ᱠᱚ ᱟᱹᱜᱩ ᱠᱟᱛᱮᱜ ᱩᱱᱠᱩ ᱯᱟᱹᱭᱠᱟᱹᱨ ᱠᱚᱠᱚ ᱟᱹᱠᱷᱨᱤᱧ ᱜᱮᱭᱟ ᱥᱮ
ᱦᱮᱸ ᱦᱮᱸ
ᱟᱫᱚ ᱚᱸᱰᱮ ᱠᱷᱚᱱᱟᱜ ᱜᱮ ᱟᱞᱮ ᱫᱚ ᱦᱟᱛᱟᱣ ᱠᱟᱛᱮᱫ ᱞᱮ ᱡᱚᱢ ᱵᱟᱲᱟᱭ ᱠᱮᱭᱟ
ᱚ
ᱟᱫᱚ ᱩᱱᱠᱩ ᱠᱚ ᱟᱹᱜᱩᱭ ᱠᱷᱟᱹᱛᱤᱨ ᱛᱮᱫᱚ, ᱢᱟᱱᱮ ᱰᱷᱮᱨ ᱫᱟᱢ ᱛᱮᱜᱮ ᱠᱚ ᱟᱹᱠᱷᱨᱤᱧᱟ ᱱᱚᱛᱮ ᱫᱚ ᱾
ᱟᱫᱚ ᱟᱫᱚᱯᱮ ᱪᱤᱠᱟᱹᱭᱟ ᱚᱱᱟ ᱛᱟᱞᱮ ᱵᱮᱞᱮ, ᱛᱚ ᱟᱫᱚ ᱪᱮᱫᱠᱟ ᱠᱟᱛᱮᱫ ᱯᱮ ᱡᱚᱢᱟ ᱟᱨᱠᱤ?
ᱚᱱᱟ ᱡᱩᱫᱤ ᱡᱟᱦᱟᱸᱭᱟᱜ ᱡᱮ ᱯᱟᱨᱠᱚᱢ ᱠᱚ ᱛᱟᱦᱮᱱ ᱠᱟᱱᱟ ᱾
ᱦᱮᱸ᱾
ᱚᱲᱟᱜ ᱠᱚᱨᱮ ᱥᱮ ᱤᱭᱟᱹ, ᱥᱟᱭᱠᱮᱞ ᱨᱮᱭᱟᱜ ᱡᱷᱩᱲᱤ ᱛᱟᱦᱮᱱᱟ ᱟᱨᱦᱚᱸ ᱤᱭᱟᱹ ᱫᱟᱲᱮᱼᱟ ᱮᱢ ᱢᱤᱫ ᱡᱷᱩᱲᱤ ᱛᱟᱦᱮᱱ ᱛᱟᱢ ᱠᱷᱟᱡ ᱚᱱᱟ ᱨᱮᱦᱚᱸ ᱚᱱᱟ ᱛᱟᱞᱤ ᱜᱷᱟᱥᱟᱣ ᱦᱩᱭᱩᱜᱚᱜ ᱠᱟᱱᱟ᱾ ᱫᱟᱜ ᱨᱮ ᱵᱟᱞᱴᱤᱱ ᱨᱮ ᱫᱚᱦᱚ ᱠᱟᱛᱮᱜ ᱢᱤᱫ ᱜᱷᱟᱨᱮ ᱛᱩᱯᱩ ᱠᱟᱜ ᱠᱟᱱᱟ᱾ ᱛᱟᱨᱯᱚᱨᱮ ᱩᱰᱩᱠ ᱠᱟᱛᱮ, ᱚᱱᱟ ᱜᱟᱥᱟᱣ ᱦᱩᱭᱩᱜ ᱠᱟᱱᱟ ᱚᱱᱟ ᱡᱷᱩᱲᱤ ᱨᱮ ᱟᱫᱚ ᱚᱱᱟ ᱢᱚᱸᱡᱽ ᱜᱮ ᱤᱭᱟᱹᱛᱮ ᱩᱰᱩᱠᱚᱜ-ᱟ᱾ ᱚᱱᱟ ᱛᱟᱞᱮ ᱨᱮᱭᱟᱜ ᱤᱭᱟᱹᱛᱮ ᱨᱚᱥ ᱛᱮ, ᱟᱫᱚ ᱚᱱᱟᱞᱮ ᱦᱮᱰᱮᱡᱟᱞᱮ ᱾ ᱦᱮᱰᱮᱡ ᱠᱟᱛᱮᱫ ᱚᱱᱟ ᱫᱚ ᱦᱚᱞᱚᱝ ᱨᱮ ᱤᱭᱟᱹ ᱵᱟᱲᱟ ᱠᱟᱛᱮᱫ, ᱢᱚᱪᱜᱮ ᱯᱤᱴᱷᱟᱹᱭᱟᱢ ᱥᱮ ᱪᱮᱫ ᱠᱚ ᱵᱮᱱᱟᱣ ᱟᱢ ᱢᱮᱱᱟ ᱾
ᱟᱨ ᱪᱮᱫ ᱪᱮᱫ ᱨᱮᱯᱮ ᱯᱤᱴᱷᱟᱹᱭᱟ, ᱥᱟᱠᱟᱢ ᱨᱮᱥᱮ ᱥᱩᱱᱩᱢ ᱨᱮ?
ᱥᱩᱱᱩᱢ ᱨᱮ ᱾ ᱚᱱᱛᱮ ᱢᱟ ᱟᱞᱮᱥᱮᱫ ᱢᱟ ᱚᱱᱠᱟ, ᱤᱭᱟᱹ ᱥᱟᱜᱣᱟᱱ ᱥᱮ ᱤᱭᱟᱹ ᱥᱟᱠᱟᱢ ᱠᱚᱦᱚᱸ ᱵᱟᱹᱱᱩᱜ-ᱟ ᱱᱚᱛᱮ ᱢᱟ ᱾ ᱪᱮᱫ ᱥᱟᱠᱟᱢ ᱟᱯᱮ ᱢᱟᱯᱮ ᱢᱮᱛᱟᱣᱟᱜ ᱠᱟᱱ ᱚᱱᱟ ᱢᱟ?
ᱥᱤ ᱥᱤᱢ ᱟᱲᱟᱜ ᱠᱚ ᱵᱟᱹᱱᱩᱜ-ᱟ, ᱥᱤᱢ ᱟᱲᱟᱜ ᱛᱚᱣᱟ ᱫᱟᱨᱮ ᱦᱮᱸ᱾
ᱵᱟᱹᱱᱩᱜᱼᱟ, ᱵᱟᱹᱱᱩᱜ-ᱟ, ᱵᱟᱹᱱᱩᱜ-ᱟ᱾
ᱚ᱾ ᱟᱞᱮ ᱫᱚ ᱥᱤᱢ ᱟᱲᱟᱜ ᱥᱟᱠᱟᱢ ᱨᱮ, ᱠᱤᱢᱵᱟ ᱦᱟᱱᱮ ᱛᱚᱣᱟ ᱛᱚᱣᱟ ᱫᱟᱨᱮ ᱧᱮᱞ ᱠᱟᱫᱟᱢ ᱛᱚ᱾
ᱛᱚᱣᱟ ᱫᱟᱨᱮ ᱦᱚᱸ ᱵᱟᱹᱧ ᱧᱮᱞ ᱟᱠᱟᱫ-ᱟ? ᱵᱟᱹᱧ ᱧᱮᱞ ᱟᱠᱟᱫ-ᱟ?
ᱵᱟᱦᱟ ᱠᱚᱨᱮᱜ ᱠᱚ ᱢᱮᱥᱟ ᱠᱟᱛᱮᱫ ᱠᱚ ᱤᱭᱟᱹᱭ ᱫᱚᱠᱚ, ᱚᱱᱚ ᱚᱱᱟ ᱛᱚᱣᱟ ᱛᱚᱣᱟ ᱜᱮ ᱤᱭᱟᱹ ᱟᱨᱠᱤ ᱡᱷᱟᱹᱞ ᱡᱷᱟᱹᱞ ᱥᱟᱠᱟᱢ ᱚᱱᱟᱨᱮ ᱯᱤᱴᱷᱟᱹ ᱾
ᱱᱚᱛᱮ ᱫᱚ ᱩᱠᱚᱨ ᱵᱟᱹᱧ ᱧᱮᱞ ᱟᱠᱟᱜᱼᱟ, ᱚᱠᱟᱱ ᱥᱟᱠᱟᱢ ᱦᱚᱸ ᱟᱹᱣᱨᱤᱧ ᱧᱮᱞᱟ᱾
ᱦᱳᱭ ᱚᱱᱟᱛᱮ ᱟᱨ ᱛᱟᱞᱮ ᱯᱤᱴᱷᱟᱹ ᱟᱨ ᱟᱹᱰᱤ ᱪᱮᱦᱨᱟ, ᱢᱟᱱᱮ ᱵᱷᱟᱵᱽ ᱯᱤᱴᱷᱟᱹ ᱛᱚ ᱦᱮᱸ ᱵᱟᱝ? ᱟᱹᱰᱤ ᱪᱮᱦᱨᱟ ᱵᱩᱡᱷᱟᱹᱜᱼᱟ, ᱥᱚᱸᱫᱷᱟᱲ ᱜᱮ ᱥᱚᱣᱟ ᱾ ᱟᱞᱮ ᱫᱚ
ᱠᱟᱱ ᱫᱚ ᱤ ᱠᱟᱭᱨᱟ ᱨᱮ ᱟᱞᱮ ᱫᱚᱞᱮ ᱤᱭᱟᱹᱭ ᱜᱮᱭᱟᱞᱮ, ᱵᱷᱟᱵᱽ ᱤᱭᱟᱹ ᱠᱟᱭᱨᱟ ᱨᱮ, ᱠᱟᱭᱨᱟ ᱨᱮᱦᱚᱸ ᱢᱚᱡᱽ ᱜᱮ ᱤᱭᱠᱮᱜᱼᱟ᱾
ᱚ ᱾